ᱜᱚᱝᱠᱮ ᱢᱮᱱᱫᱟᱹᱧ ᱨᱚᱲ ᱟᱸᱡᱚᱢᱳᱜ ᱠᱟᱱᱟ ᱥᱮ᱾
ᱟᱸᱡᱚᱢᱚᱜ ᱠᱟᱱᱟ᱾
ᱚ ᱟᱪᱪᱷᱟ, ᱜᱚᱝᱠᱮ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ ᱱᱤᱛᱚᱜ ᱫᱚ?
ᱛᱮᱦᱤᱧ ᱫᱚᱦᱟᱸᱜ ᱪᱮᱫ ᱜᱮ ᱵᱟᱝ ᱪᱤᱠᱟ ᱦᱩᱭᱩᱜ ᱠᱟᱱᱟ ᱛᱚᱵᱮ ᱛᱚᱞᱟ ᱠᱚ ᱜᱤᱰᱤ ᱵᱟᱲᱟ ᱦᱩᱭᱩᱜ ᱠᱟᱱᱟ ᱟᱨ ᱠᱤᱪᱷᱩ ᱜᱩᱞᱟ ᱵᱟᱠ ᱢᱮᱱᱟᱜ ᱟᱠᱟᱫᱟ ᱦᱟᱸᱜ ᱚᱱᱟ ᱛᱚᱞᱟ ᱜᱤᱰᱤ ᱨᱮᱱᱟᱜ ᱪᱤᱱᱛᱟᱹ ᱵᱷᱟᱵᱽᱱᱟ ᱦᱩᱭᱩᱜ ᱠᱟᱱᱟ ᱛᱤᱦᱤᱱ ᱦᱳᱭ ᱴᱨᱟᱠᱴᱚᱨ ᱛᱮ ᱜᱤᱰᱤ ᱦᱩᱭᱩᱜᱼᱟ ᱱᱚᱝᱠᱟᱱᱟᱜ ᱪᱤᱱᱛᱟᱹ ᱦᱩᱭ ᱠᱟᱱᱟ ᱚᱱᱟᱛᱮ
ᱚ ᱟᱪᱪᱷᱟ ᱟᱪᱪᱷᱟ ᱟᱪᱪᱷᱟ ᱟᱪᱪᱷᱟ ᱢᱮᱱᱫᱟᱹᱧ ᱛᱟᱦᱚᱞᱮ ᱤᱭᱟᱹ ᱰᱟᱝᱜᱨᱤ ᱠᱚᱫᱚ ᱦᱮᱱᱟᱜ ᱠᱚᱣᱟ ᱥᱮ ᱵᱟᱹᱱᱩᱜ ᱠᱚᱣᱟ?
ᱟᱨ ᱰᱟᱹᱝᱜᱨᱤ ᱠᱚᱫᱚ ᱢᱮᱱᱟᱜ ᱠᱚᱜᱮᱭᱟ ᱞᱟᱹᱴᱩ ᱞᱟᱹᱴᱩ ᱜᱮᱭᱟ ᱠᱤᱱ᱾ ᱟᱫᱚ ᱮᱢᱚᱱ ᱱᱤᱛᱚᱜ ᱚᱱᱟ ᱯᱷᱩᱨᱥᱛᱤᱛᱤ ᱛᱤᱸᱜᱩ ᱠᱟᱱᱟ ᱢᱟᱱᱮ ᱰᱟᱝᱜᱨᱤ ᱡᱩᱛ ᱚᱠᱚᱡ ᱛᱮᱦᱟᱸᱜ ᱵᱟᱝ ᱤᱛᱩ ᱵᱟᱹᱱᱩᱜ ᱠᱤᱱᱟᱹ ᱴᱷᱤᱠ ᱟᱪᱷᱮ ᱟᱫᱚ ᱛᱟᱦᱚᱞᱮ ᱟᱨ ᱚᱲᱟᱜ ᱨᱮᱦᱟᱸᱜ ᱱᱤᱛ ᱱᱤᱛᱚᱜ ᱦᱚᱸᱥᱯᱤᱴᱟᱞ ᱨᱮ ᱠᱤᱪᱷᱩᱜ ᱜᱩᱞᱟ ᱢᱮᱱᱟᱜ ᱠᱚ ᱛᱟᱞᱮᱭᱟ ᱛᱟᱦᱚᱞᱮ ᱦᱟᱸᱜ ᱮᱠᱞᱟ ᱛᱮᱫᱚ ᱵᱟᱝ ᱥᱚᱢᱵᱷᱚᱵᱚᱜ ᱠᱟᱱᱟ ᱚᱱᱟ ᱦᱚᱛᱮᱡ ᱛᱮ ᱠᱤᱱᱛᱩ ᱚᱱᱟᱜᱮ ᱢᱮᱱ ᱦᱩᱭᱩᱜ ᱠᱟᱱᱟ ᱚᱱᱟ ᱥᱩᱨ ᱨᱮ ᱛᱟᱯᱚᱨᱮ ᱦᱟᱸᱜ ᱴᱨᱟᱠᱴᱚᱨ ᱠᱚ ᱤᱫᱤᱭᱮᱫ ᱛᱮ ᱚᱱᱟ ᱛᱮᱜᱮ ᱢᱮᱱ ᱦᱩᱭᱩᱜ ᱠᱟᱱᱟ ᱦᱩᱭᱩᱜ ᱠᱟᱱᱟ ᱠᱚᱢᱯᱞᱤᱴ ᱠᱟᱜ ᱦᱩᱭᱩᱜᱼᱟ ᱛᱚᱞᱟ ᱜᱤᱰᱤ ᱫᱚ᱾
ᱦᱮᱸ ᱦᱮᱸ᱾ ᱟᱪᱪᱷᱟ᱾ ᱟᱪᱪᱷᱟ ᱜᱚᱝᱠᱮ ᱛᱟᱦᱚᱞᱮ ᱥᱮᱛᱟᱜ ᱨᱮ ᱡᱚᱢ ᱵᱟᱲᱟ ᱦᱩᱭ ᱠᱟᱱᱟ ᱪᱮ ᱵᱟᱝ?
ᱦᱮᱸ ᱡᱚᱢ ᱫᱚ ᱡᱚᱢ ᱵᱟᱲᱟ ᱦᱩᱭ ᱠᱟᱱ ᱜᱮᱭᱟ᱾
ᱦᱚᱸ᱾
ᱡᱚᱢ ᱫᱚ᱾
ᱟᱨ ᱛᱟᱦᱚᱞᱮ ᱜᱚᱝᱠᱮ ᱚᱱᱛᱮ ᱱᱤᱭᱟᱹ ᱜᱷᱟᱹᱲᱤᱡ ᱦᱚᱭ ᱦᱤᱸᱥᱤᱫ ᱚᱠᱟᱞᱮᱠᱟ ᱱᱚᱛᱮ ᱢᱟ ᱟᱹᱰᱤ ᱡᱳᱨ ᱥᱤᱛᱩᱝ ᱠᱟᱱᱟ ᱥᱮᱛᱟᱜ ᱠᱷᱚᱱ ᱜᱮ ᱯᱩᱨᱟᱹ ᱦᱟᱸᱜ ᱛᱟᱨᱯᱚᱨᱮ ᱜᱮ ᱥᱤᱛᱩᱝ ᱮ ᱮᱦᱚᱵ ᱠᱟᱫᱟᱭ ᱢᱚᱱᱮ ᱛᱚ ᱦᱩᱭᱩᱜ ᱠᱟᱱᱟ ᱡᱮ ᱦᱮᱸ ᱚᱱᱮ ᱦᱩᱭᱩᱜ ᱠᱟᱱᱟ ᱛᱤᱦᱤᱧ ᱫᱚ ᱡᱟ ᱫᱤᱱ ᱜᱮ ᱦᱟᱸᱜ ᱯᱩᱨᱟᱹ ᱫᱚᱢᱮᱭ ᱥᱤᱛᱩᱝ ᱟᱭ ᱦᱟᱸᱜ᱾ ᱚᱱᱛᱮ ᱫᱚ ᱛᱟᱦᱚᱞᱮ ᱚᱠᱟ ᱞᱮᱠᱟ? ᱚᱱᱛᱮ ᱫᱚ ᱛᱟᱦᱚᱞᱮ ᱚᱠᱟ ᱞᱮᱠᱟ ᱦᱚᱭ ᱦᱤᱸᱥᱤᱫ ᱠᱚ?
ᱦᱚᱭ ᱦᱤᱸᱥᱤᱫ ᱱᱚᱛᱮ ᱥᱮᱛᱟᱜ ᱵᱮᱲᱟ ᱫᱚ ᱠᱤᱪᱷᱩ ᱴᱷᱤᱠ ᱧᱚᱜ ᱵᱩᱡᱩᱜ ᱠᱟᱱᱟ᱾
ᱟᱨ ᱢᱚᱴ ᱢᱚᱴᱟᱢᱩᱴᱤ ᱜᱮᱞ ᱢᱤᱫ ᱴᱟᱲᱟᱝ ᱠᱷᱚᱱ ᱫᱚ ᱛᱮ ᱟᱨᱚ ᱦᱟᱸᱜ ᱚᱱᱛᱮ ᱫᱚ ᱟᱨᱚ ᱢᱟᱱᱮ ᱮᱠᱴᱩᱠᱩ ᱜᱩᱱ ᱟᱹᱴᱷᱟᱹᱱᱤ ᱴᱟᱭᱤᱯ ᱥᱮ ᱟᱹᱰᱤ ᱢᱟᱱᱮ ᱦᱚᱲᱢᱚ ᱨᱮ ᱢᱟᱱᱮ ᱪᱮᱫ ᱤᱧ ᱢᱮᱱᱟ ᱚᱱᱟ ᱦᱚᱨᱚᱜ ᱠᱟᱜ ᱜᱮᱤᱧᱡᱤ ᱥᱮ ᱡᱟᱢᱟ ᱱᱚᱣᱟ ᱠᱚᱦᱚᱸ ᱠᱷᱩᱞᱟᱹᱣ ᱠᱟᱜ ᱞᱮᱠᱟ ᱢᱚᱱᱮ ᱦᱩᱭᱩᱜ ᱠᱟᱱᱟ ᱾ ᱠᱟᱱᱟ ᱟᱨ ᱥᱮ ᱢᱟᱱᱮ ᱦᱚᱭ ᱫᱚ ᱵᱟᱭ ᱦᱚᱭ ᱫᱟ ᱚᱱᱟ ᱚᱠᱛᱚ ᱨᱮ ᱛᱤᱠᱤᱱ ᱵᱮᱲᱟ ᱫᱚ ᱴᱷᱤᱠ ᱦᱚᱭ ᱵᱟᱭ ᱦᱚ ᱡᱟᱨ ᱯᱷᱚᱞᱮ ᱟᱨᱚ ᱰᱷᱮᱨ ᱧᱚᱜ ᱦᱚᱲᱢᱚ ᱨᱮ ᱜᱚᱨᱚᱢ ᱞᱟᱜᱟᱜ ᱠᱟᱱᱟ ᱦᱩᱸ ᱢᱟᱱᱮ ᱟᱨ ᱜᱟᱹᱰᱤ ᱜᱷᱚᱲᱟᱜ ᱠᱚᱛᱮ ᱫᱟᱬᱟ ᱵᱟᱲᱟ ᱛᱮᱦᱚᱸ ᱟᱹᱰᱤ ᱢᱩᱥᱠᱤᱞ ᱜᱮ ᱵᱩᱡᱩᱜ ᱠᱟᱱᱟ ᱢᱤᱫᱴᱮᱱ ᱟᱹᱰᱤ ᱨᱚᱦᱚᱲ ᱜᱮ ᱢᱤᱫᱴᱮᱱ ᱦᱚᱭ ᱞᱟᱜᱟᱜ ᱠᱟᱱᱟ ᱢᱤᱫᱴᱮᱱ ᱦᱚᱲᱢᱚ ᱨᱮ
ᱮᱠᱟᱞ ᱥᱟᱨᱤ ᱠᱟᱛᱷᱟ ᱜᱮ ᱢᱮᱱ ᱠᱟᱫᱟ ᱢᱟᱱᱮ ᱱᱤᱱᱟᱹᱜ ᱞᱚᱞᱚ ᱠᱟᱱᱟ ᱡᱮ ᱞᱚᱞᱚ ᱛᱮ ᱢᱟᱱᱮ ᱮᱠᱟᱞ ᱟᱹᱰᱤ ᱵᱟᱝ ᱴᱷᱤᱠ ᱜᱮ ᱵᱩᱡᱷᱟᱹᱜ ᱠᱟᱱᱟ ᱢᱟᱱᱮ ᱢᱟᱱᱮ ᱛᱟᱦᱮᱸ ᱦᱚᱸ ᱢᱟᱱᱮ ᱴᱷᱤᱠᱜᱮ ᱵᱟᱝ ᱵᱩᱡᱷᱟᱹᱜ ᱠᱟᱱᱟ ᱚᱠᱟ ᱨᱮᱦᱚᱸ ᱢᱟᱱᱮ ᱥᱩᱠ ᱜᱮ ᱵᱟᱝ ᱧᱟᱢᱚᱜ ᱠᱟᱱᱟ ᱟᱨ ᱪᱮᱫ ᱚ ᱟᱪᱷᱟ ᱜᱚᱝᱠᱮᱧ ᱢᱮᱱᱫᱟ ᱟᱯᱮ ᱚᱱᱛᱮ ᱫᱚ ᱛᱟᱦᱚᱞᱮ ᱵᱟᱹᱲᱛᱤ ᱠᱟᱭᱛᱮ ᱴᱮᱠᱴᱟᱨ ᱛᱮᱜᱮ ᱯᱮ ᱪᱟᱥᱟ ᱥᱮ ᱰᱟᱝᱨᱤ ᱛᱮᱜᱮ ᱵᱟᱹᱲᱛᱤ ᱯᱮ ᱪᱟᱥᱟ ᱾
ᱟᱨ ᱪᱟᱥ ᱫᱚ ᱟᱨ ᱱᱤᱭᱟᱹ ᱢᱩᱦᱩᱨᱛᱚ ᱨᱮ ᱵᱤᱥᱮᱥ ᱠᱚᱨᱮ ᱟᱞᱮ ᱴᱷᱮᱱ ᱫᱚ ᱦᱟᱸᱜ ᱟᱞᱮ ᱠᱤᱪᱷᱩ ᱱᱚᱰᱮ ᱟᱹᱛᱩ ᱢᱮᱱᱟᱜ ᱟᱠᱟᱫᱟ ᱢᱚᱴ ᱢᱚᱴᱟᱢᱩᱴᱤ ᱢᱚᱬᱮ ᱛᱩᱨᱩᱭ ᱜᱚᱴᱮᱱ ᱟᱹᱛᱩ ᱢᱮᱱᱟᱜ ᱟᱠᱟᱫᱟ ᱥᱟᱱᱛᱟᱲ ᱟᱹᱛᱩ ᱟᱨ ᱵᱟᱫ ᱵᱟᱹᱠᱤ ᱫᱚ ᱦᱟᱸᱜ ᱫᱤᱠᱩ ᱟᱹᱛᱩ ᱟᱹᱛᱩ ᱠᱟᱱᱟ ᱛᱟᱦᱚᱞᱮ ᱠᱷᱟᱡ ᱫᱚ ᱱᱩᱠᱩ ᱟᱨ ᱱᱩᱠᱩ ᱠᱚᱫᱚ ᱢᱳᱚᱴᱟᱢᱩᱴᱤ ᱠᱚ ᱵᱮᱵᱽᱥᱟᱭᱟ ᱴᱷᱤᱠ ᱟᱪᱷᱮ ᱛᱟᱦᱞᱮ ᱱᱩᱠᱩ ᱫᱚᱠᱚ ᱪᱟᱹᱭᱟ ᱡᱮ ᱯᱩᱭᱞᱟᱹ ᱨᱮᱜᱮ ᱛᱟᱲᱟᱛᱟᱹᱲᱤ ᱨᱚᱦᱚᱭ ᱠᱟᱛᱮᱫ ᱢᱟᱱᱮ ᱨᱟᱠᱟᱵᱚᱜ ᱨᱮᱱᱟᱜ ᱟᱫᱚ ᱛᱟᱦᱚᱞᱮ ᱟᱞᱮ ᱟᱠᱚᱣᱟᱜ ᱧᱩᱨᱦᱩ ᱛᱟᱦᱮᱱᱟ ᱚᱱᱟ ᱛᱟᱞᱟ ᱛᱟᱞᱟᱛᱮ ᱢᱮᱱᱟᱜᱼᱟ ᱦᱚᱭᱛᱚ ᱢᱤᱴᱮᱱ ᱵᱟᱨᱭᱟ ᱟᱫᱚ ᱚᱱᱟ ᱦᱚᱛᱮ ᱛᱮ ᱠᱤᱱᱛᱩ ᱟᱞᱮ ᱦᱚᱸᱞᱮ ᱪᱟᱲ ᱜᱮᱭᱟ ᱟᱫᱚ ᱵᱤᱥᱮᱥ ᱠᱚᱨᱮ ᱟᱞᱮ ᱠᱚᱫᱚ ᱡᱩᱫᱤ ᱥᱚᱢᱚᱭ ᱧᱟᱢᱚᱜᱼᱟ ᱛᱟᱦᱚᱞᱮ ᱱᱟᱦᱮᱞ ᱛᱮᱜᱮᱞᱮ ᱪᱟᱥᱟ ᱾ ᱪᱟᱥ ᱫᱚ ᱢᱟᱱᱮ ᱱᱟᱦᱮᱞ ᱵᱷᱚᱨᱥᱟ ᱪᱟᱹᱥᱤ ᱠᱟᱱᱟᱞᱮ ᱛᱚᱵᱮ ᱟᱫᱚ ᱢᱟᱡᱷᱮ ᱢᱟᱡᱷᱮ ᱚᱱᱠᱟᱱᱟᱜ ᱴᱟᱭᱤᱢ ᱠᱚ ᱦᱩᱭ ᱞᱮᱱᱠᱷᱟᱡ ᱫᱚ ᱦᱚᱭᱛᱳ ᱚᱸᱰᱮ ᱟᱫᱚ ᱵᱚᱞᱚ ᱵᱟᱝ ᱜᱟᱱᱚᱜᱼᱟ ᱟᱹᱰᱤ ᱥᱟᱺᱜᱤᱧ ᱨᱮ ᱵᱚᱞᱚ ᱟᱫᱚ ᱛᱟᱦᱞᱮ ᱚᱸᱰᱮ ᱜᱟᱹᱰᱤ ᱵᱚᱱ ᱛᱟᱦᱮᱱ ᱠᱷᱟᱡ ᱫᱚ ᱚᱱᱟ ᱛᱮᱦᱚᱸ ᱚᱱᱠᱟ ᱚᱱᱟ ᱚᱵᱚᱥᱛᱷᱟ ᱨᱮ ᱥᱤ ᱩᱰᱩᱝ ᱦᱩᱭᱩᱜᱼᱟ ᱱᱤᱝᱠᱟ ᱦᱚᱸ ᱦᱩᱭᱩᱜ ᱜᱮᱭᱟ
ᱚ ᱟᱪᱪᱷᱟ ᱟᱪᱪᱷᱟ ᱢᱟᱱᱮ ᱪᱟᱥ ᱛᱚ ᱚᱱᱛᱮ ᱛᱚ ᱢᱟᱱᱮ ᱵᱟᱱᱟᱨ ᱛᱮ ᱜᱮ ᱯᱮ ᱪᱟᱥᱟ ᱴᱮᱠᱴᱟᱨ ᱛᱮ ᱯᱮ ᱪᱟᱥᱟ ᱟᱨ ᱰᱟᱝᱨᱤ ᱛᱮᱦᱚᱸ ᱯᱮ ᱪᱟᱥᱟ ᱱᱚᱝᱠᱟ ᱟᱨ ᱪᱮᱫ ᱵᱟᱝ
ᱦᱮᱸ ᱦᱮᱸ
ᱟᱪᱪᱷᱟ ᱟᱨ ᱜᱚᱝᱠᱮ ᱛᱟᱦᱚᱞᱮ ᱱᱤᱭᱟᱹ ᱜᱷᱟᱹᱲᱤᱡ ᱫᱚ ᱚᱲᱟᱜ ᱠᱚᱨᱮ ᱫᱚ ᱪᱮᱫ ᱪᱠᱟ ᱱᱟᱯᱟᱭ ᱵᱟᱲᱟ ᱜᱮᱭᱟ ᱯᱮ ᱥᱮ ᱨᱩᱣᱟᱹ ᱦᱟᱹᱥᱩ ᱵᱟᱲᱟᱜ ᱠᱟᱱᱟ ᱯᱮ?
ᱮ ᱚᱲᱟᱜ ᱨᱮᱫᱚ ᱦᱟᱸᱜ ᱠᱷᱩᱵ ᱮᱠᱴᱟ ᱱᱟᱯᱟᱭ ᱫᱚ ᱵᱟᱹᱱᱩᱜ ᱞᱮᱭᱟ ᱟᱨ ᱱᱚᱛᱮ ᱜᱚᱭ ᱨᱩᱣᱟᱹᱜ ᱠᱟᱱᱟ ᱟᱫᱚ ᱚᱱᱟ ᱦᱚᱛᱮᱫ ᱛᱮ ᱦᱟᱸᱜ ᱠᱤᱪᱷᱩ ᱠᱤᱪᱷᱩ ᱫᱚ ᱟᱞᱮ ᱞᱮ ᱫᱩᱨᱵᱚᱞ ᱟᱠᱟᱱᱟ ᱠᱟᱱᱟ ᱥᱮ ᱢᱟᱱᱚᱥᱤᱠ ᱫᱤᱠ ᱫᱤᱭᱮ ᱛᱮᱦᱚᱸ ᱞᱮ ᱫᱩᱨᱵᱚᱞ ᱟᱠᱟᱱᱟ ᱟᱨ ᱵᱟᱫᱽ ᱵᱟᱹᱠᱤ ᱮᱢᱱᱤ ᱫᱚ ᱱᱟᱯᱟᱭ ᱜᱮᱭᱟᱞᱮ
ᱦᱩᱸ
ᱠᱳᱱᱳ ᱚᱥᱩᱵᱤᱫᱟ ᱫᱚ ᱵᱟᱹᱱᱩᱜ ᱟᱠᱟᱫᱟ ᱟᱪᱪᱷᱟ ᱟᱯᱮᱥᱮᱫ ᱫᱚ, ᱤᱧᱟᱹᱜ ᱢᱚᱱᱮᱭ ᱢᱮᱱᱫᱟ ᱡᱮ ᱟᱯᱮ ᱫᱚ ᱦᱟᱸᱜ ᱢᱟᱱᱮ,
ᱵᱤᱨ ᱵᱷᱤᱛᱤᱨ ᱥᱮ ᱱᱚᱝᱠᱟᱱᱟᱜ ᱚᱱᱟ
ᱦᱳᱭ ᱦᱳᱭ ᱴᱷᱤᱠ ᱴᱷᱤᱠ ᱴᱷᱤᱠᱜᱮᱢ ᱢᱮᱱ ᱠᱟᱫᱟ ᱜᱚᱢᱠᱮ ᱡᱟᱦᱟᱸ ᱞᱮᱠᱟᱢ ᱢᱮᱱ ᱠᱮᱫ ᱟᱨ
ᱵᱟᱭ ᱫᱟᱜ ᱥᱮ ᱪᱮᱫ ᱞᱮᱠᱟ ᱟᱯᱮ ᱦᱚᱸ ᱞᱚᱞᱚ ᱥᱤᱛᱩᱝ ᱯᱮ ᱧᱟᱢᱮᱫᱟ᱾
ᱟ ᱡᱟᱦᱟ ᱞᱮᱠᱟᱢ ᱢᱮᱱ ᱠᱮᱫ ᱜᱚᱝᱠᱮ ᱡᱮ ᱟᱞᱮ ᱫᱚ ᱟᱞᱮ ᱱᱚᱛᱮ ᱫᱚ ᱥᱟᱹᱨᱤᱜᱮ ᱵᱤᱨ ᱫᱤᱥᱚᱢ ᱦᱚᱲ ᱠᱟᱱ ᱜᱮᱭᱟᱞᱮ ᱵᱤᱨ ᱵᱩᱨᱩ ᱦᱮᱱᱟᱜ-ᱟ ᱵᱟᱲᱛᱤ ᱜᱮ ᱟᱫᱚ ᱤᱧ ᱫᱚᱦᱟᱸᱜ ᱱᱤᱛᱳᱜ ᱫᱚ ᱦᱟᱸᱜ ᱤᱧ ᱚᱲᱟᱜ ᱨᱮᱫᱚ ᱵᱟᱹᱱᱩᱜ ᱟᱠᱟᱫᱤᱧᱟ ᱥᱮ ᱛᱚ ᱟᱫᱚ ᱚᱱᱟ ᱤᱭᱟᱹᱛᱮ ᱱᱚᱛᱮ ᱫᱚ ᱦᱟᱸᱜ ᱤᱱᱟᱹᱜ ᱵᱤᱨ ᱫᱚ ᱵᱟᱹᱱᱩᱜᱼᱟ ᱡᱟᱦᱟᱸ ᱨᱮ ᱢᱤᱱᱟᱹᱧᱟ ᱱᱤᱛᱚᱜ ᱫᱚ ᱛᱚ ᱚᱲᱟᱜ ᱡᱟᱦᱟᱸ ᱟᱞᱮ ᱟᱹᱛᱩ ᱫᱤᱥᱚᱢ ᱠᱟᱱᱟ ᱪᱮᱫ ᱚᱱᱛᱮ ᱫᱚ ᱵᱮᱥ ᱵᱤᱨ ᱠᱚ ᱦᱮᱱᱟᱜᱼᱟ ᱵᱩᱨᱩ ᱠᱚ ᱢᱮᱱᱟᱜᱼᱟ ᱵᱷᱟᱞᱤ ᱜᱮ ᱛᱚ ᱱᱚᱰᱮ ᱡᱟᱦᱟᱸᱨᱮ ᱢᱤᱱᱟᱹᱧᱟ ᱛᱚ ᱱᱚᱰᱮ ᱫᱚ ᱱᱚᱝᱠᱟ ᱵᱩᱡᱷᱟᱹᱜ ᱠᱟᱱᱟ ᱡᱮ ᱥᱤᱛᱩᱝ ᱫᱚ ᱵᱮᱥ ᱵᱷᱟᱹᱞᱤ ᱜᱮ ᱵᱩᱡᱷᱟᱹᱜ ᱠᱟᱱᱟ ᱟᱨ ᱦᱟᱱᱛᱮ ᱟᱹᱛᱩ ᱥᱮᱫ ᱟᱪᱮᱫ ᱡᱟᱦᱟᱸ ᱫᱤᱥᱚᱢ ᱥᱮᱫ ᱚᱱᱛᱮ ᱫᱚ ᱦᱟᱸᱜ ᱵᱤᱨ ᱫᱤᱥᱚᱢ ᱦᱩᱭᱮᱱ ᱟᱨ ᱡᱟᱦᱟᱸ ᱫᱤᱥᱚᱢ ᱜᱮ ᱦᱩᱭᱮᱱ ᱢᱟᱱᱮ ᱥᱤᱛᱩᱝ ᱫᱚ ᱥᱤᱛᱩᱝ ᱜᱮᱭᱟ ᱜᱚᱢᱠᱮ ᱟᱨ ᱪᱮᱫ ᱵᱤᱱ ᱞᱟᱹᱭᱟᱹ ᱢᱟᱱᱮ ᱮᱤ ᱛᱳ ᱫᱤᱥᱚᱢ ᱥᱮᱫ ᱫᱚ ᱯᱟᱞᱮᱫ ᱵᱤᱱ ᱪᱟᱞᱟᱣ ᱞᱮᱱᱠᱷᱟᱱ ᱫᱚ ᱟᱰᱚ ᱦᱮᱢᱟᱞ ᱧᱚᱜ ᱵᱩᱡᱷᱟᱜ-ᱟ᱾ ᱟᱨ ᱚᱲᱟᱜ ᱠᱚᱨᱮ ᱦᱚᱸ ᱡᱩᱫᱤ ᱵᱩᱥᱩᱵ ᱚᱲᱟᱜ ᱠᱚ ᱛᱟᱦᱮᱱᱟ ᱛᱚ ᱚᱱᱟ ᱵᱩᱥᱩᱵ ᱚᱲᱟᱜ ᱨᱮᱫᱚ ᱤᱱᱟᱹᱜ ᱫᱚ ᱵᱟᱝ ᱞᱚᱞᱚᱼᱟ ᱵᱟ ᱵᱟᱝ ᱠᱷᱟᱱ ᱵᱟᱭᱨᱮ ᱨᱮ ᱮᱢᱱᱤ ᱡᱟᱦᱟᱸ ᱴᱟᱺᱰᱤ ᱨᱮᱢ ᱛᱟᱦᱮᱱᱟ ᱚᱸᱰᱮ ᱫᱚ ᱮᱠᱟᱞ ᱵᱟᱢ ᱛᱟᱦᱮᱸ ᱠᱚᱜᱼᱟ ᱟᱨ ᱦᱚᱭ ᱫᱚ ᱧᱟᱢᱚᱜ ᱨᱮᱦᱚᱸ ᱢᱮᱱᱠᱷᱟᱱ ᱡᱟ ᱥᱤᱛᱩᱝ ᱠᱟᱱᱟ ᱚᱱᱟ ᱦᱤᱥᱟᱹᱵᱽ ᱛᱮᱫᱚ ᱢᱟᱱᱮ ᱚᱦᱩᱜᱮᱢ ᱛᱟᱦᱮᱸ ᱠᱚᱜᱼᱟ ᱵᱟᱭᱨᱮ ᱨᱮᱫᱚ ᱚᱱᱠᱟ ᱪᱮᱫ ᱟᱨ ᱥᱤᱛᱩᱝ ᱦᱚᱸ ᱢᱟᱱᱮ ᱟᱹᱰᱤ ᱟᱸᱴ ᱜᱮ ᱥᱤᱛᱩᱝ ᱟᱛᱚ
ᱦᱳ ᱟᱫᱚ ᱵᱤᱥᱚᱭ ᱦᱩᱭᱩᱜ ᱠᱟᱱᱟ ᱱᱚᱝᱠᱟ ᱦᱚᱭᱛᱚ ᱱᱤᱛᱳ ᱫᱟ ᱟᱹᱛᱩ ᱫᱤᱥᱚᱢ ᱠᱷᱚᱱ ᱫᱚ ᱟᱢᱫᱚ ᱵᱟᱭᱨᱮ ᱨᱮ ᱢᱮᱱᱟᱜ ᱟᱠᱟᱫ ᱢᱮᱭᱟ ᱟᱫᱚ ᱟ ᱚᱱᱟ ᱫᱚ ᱚᱠᱟᱞᱮᱠᱟ ᱤᱭᱟᱹ ᱠᱟᱛᱮ ᱛᱮᱫ ᱢᱮᱱᱟᱜ ᱟᱠᱟᱫ ᱢᱟᱱᱮ ᱱᱚᱝᱠᱟ ᱥᱮᱪᱮᱫ ᱥᱮ ᱟᱨ ᱠᱟᱹᱢᱤ
ᱤᱧ ᱫᱚ ᱥᱮᱪᱮᱫ ᱦᱚᱛᱮᱫ ᱛᱮᱜᱮ ᱢᱮᱱᱟᱜ ᱟᱠᱟᱫᱤᱧᱟ ᱵᱟᱭᱨᱮ ᱨᱮ ᱥᱮᱛᱟᱜ ᱵᱟᱝᱢᱟ ᱤᱧ ᱫᱚ ᱱᱚᱰᱮ ᱡᱮᱜᱮᱛ ᱵᱤᱨᱫᱟᱹᱜᱟᱲ ᱨᱤᱧ ᱚᱞᱚᱜ ᱛᱚ ᱛᱚ ᱚᱱᱟ ᱦᱚᱛᱮᱜ ᱛᱮ ᱚᱲᱟᱜ ᱫᱚ ᱱᱚᱰᱮ ᱠᱷᱚᱱ ᱫᱚ ᱥᱟᱺᱜᱤᱧ ᱜᱮᱭᱟ ᱛᱚ ᱚᱲᱟᱜ ᱪᱟᱞᱟᱣ ᱦᱤᱡᱩᱜ ᱫᱚ ᱢᱟᱱᱮ ᱫᱤᱱᱟᱹᱢ ᱫᱤᱱ ᱢᱟᱱᱮ ᱮ ᱠᱮᱞᱟᱥ ᱠᱚ ᱠᱚᱨᱟᱣ ᱦᱩᱭᱩᱜᱼᱟ ᱛᱚᱠᱷᱚᱱ ᱟᱨ ᱩᱱᱟᱹᱜ ᱥᱟᱺᱜᱤᱧ ᱠᱷᱚᱱ ᱥᱮᱱ ᱦᱮᱡ ᱫᱚ ᱢᱟᱱᱮ ᱵᱟᱝ ᱜᱟᱱᱚᱜᱼᱟ ᱥᱮ ᱛᱚ ᱛᱟᱦᱞᱮ ᱱᱚᱰᱮ ᱜᱮ ᱟᱨ ᱱᱚᱰᱮ ᱫᱚ ᱪᱤᱠᱟᱹᱣ ᱠᱟᱱᱟ ᱜᱚᱝᱠᱮ ᱢᱟᱱᱮ ᱢᱮᱥ ᱱᱚᱣᱟ ᱦᱥᱴᱮᱞ ᱵᱮᱵᱚᱥᱛᱷᱟ ᱵᱟᱹᱱᱩᱜ ᱟᱠᱟᱫᱟ ᱟᱨ ᱪᱮᱫ ᱚᱱᱟᱛᱮ ᱱᱚᱰᱮ ᱢᱮᱥ ᱨᱮ ᱛᱟᱦᱮᱱ ᱦᱳᱭᱳᱜ ᱜᱮᱭᱟ ᱛᱚ ᱱᱚᱰᱮ ᱠᱷᱚᱱ ᱜᱮ ᱠᱮᱞᱟᱥ ᱠᱚ ᱪᱟᱞᱟᱣ ᱦᱩᱭᱩᱭᱩᱜᱼᱟ᱾ ᱟᱨ ᱤᱱᱟᱹᱜ ᱥᱟᱺᱜᱤᱧ ᱠᱷᱚᱱ ᱚᱲᱟᱜ ᱠᱷᱚᱱ ᱤᱱᱟᱹᱜ ᱥᱟᱺᱜᱤᱧ ᱦᱤᱡᱩᱜ ᱫᱚ ᱢᱟᱱᱮ ᱫᱤᱱᱟᱹᱢ ᱫᱤᱱ ᱫᱚ ᱵᱟᱝ ᱜᱟᱱᱚᱜᱼᱟ ᱥᱮ ᱢᱟᱱᱮ ᱤᱱᱟᱹᱜ ᱥᱟᱺᱜᱤᱧ ᱛᱚ ᱚᱱᱟᱛᱮ ᱱᱚᱰᱮ ᱜᱮ ᱛᱟᱦᱮ ᱠᱟᱛᱮ ᱦᱳᱭ
ᱦᱮᱸ ᱟᱫᱚ ᱵᱤᱥᱚᱭ ᱦᱩᱭᱩᱜ ᱠᱟᱱᱟ ᱦᱚᱜᱼᱚᱭ ᱡᱮ ᱥᱟᱺᱜᱤᱧ ᱧᱚᱜ ᱨᱮ ᱡᱮᱦᱮᱛᱩ ᱯᱟᱲᱦᱟᱣ ᱨᱮᱱᱟᱜ ᱢᱤᱫᱴᱮᱱ ᱡᱟᱭᱜᱟ ᱨᱮᱢ ᱢᱮᱱᱟᱜ ᱢᱮᱭᱟ ᱟᱫᱚ ᱦᱤᱡᱩᱜ ᱥᱮᱱᱚᱜ ᱫᱚ ᱵᱟᱝ ᱵᱷᱟᱹᱜᱤᱭᱟ ᱠᱟᱨᱚᱱ ᱜᱮ ᱦᱩᱭᱩᱜ ᱠᱟᱱᱟ ᱢᱟᱱᱮ ᱦᱤᱡᱩᱜ ᱥᱮᱱᱚᱜ ᱛᱮᱜᱮ ᱟᱢᱟᱜ ᱫᱤᱱ ᱠᱚ ᱪᱟᱞᱟᱜᱼᱟ ᱴᱷᱤᱠ ᱟᱪᱷᱮ ᱦᱚᱲᱢᱚ ᱞᱟᱸᱜᱟ ᱤᱭᱟᱹ ᱦᱩᱭᱩᱜᱼᱟ ᱟᱫᱚ ᱚᱱᱟ ᱠᱷᱚᱱ ᱫᱚ ᱵᱮᱴᱟᱨᱚᱜ ᱜᱮᱭᱟ ᱵᱷᱟᱜᱤᱜᱼᱟ ᱚᱱᱟ ᱢᱮᱥ ᱠᱚᱨᱮ ᱛᱟᱦᱮᱸ ᱠᱟᱛᱮ ᱛᱚᱵᱮ ᱱᱤᱭᱟᱹ ᱢᱩᱦᱩᱨᱛᱚ ᱨᱮ ᱡᱟᱦᱟᱸ ᱟᱵᱚ ᱵᱤᱥᱮᱥ ᱠᱚᱨᱮ ᱢᱟᱱᱮ ᱡᱚᱛᱚ ᱥᱤᱠᱷᱱᱟᱹᱛ ᱜᱤᱫᱽᱨᱟᱹ ᱠᱚᱣᱟᱜ ᱡᱟᱦᱟᱸᱭ ᱠᱚᱠᱚ ᱥᱮᱪᱮᱫᱚᱜ ᱠᱟᱱᱟ ᱩᱱᱠᱩ ᱠᱚᱣᱟᱜ ᱫᱚ ᱢᱤᱫᱴᱮᱱ ᱱᱤᱭᱟᱹ ᱱᱤᱭᱟᱹ ᱥᱚᱢᱚᱥᱥᱟ ᱨᱮ ᱯᱟᱲᱟᱣ ᱟᱠᱟᱱᱟ ᱡᱮ ᱫᱚ ᱡᱟᱦᱟᱸ ᱨᱮᱜᱮᱢ ᱯᱟᱲᱦᱟᱜᱼᱟ ᱠᱤᱱᱛᱩ ᱵᱮᱵᱚᱥ ᱦᱳᱥᱴᱮᱞ ᱵᱮᱵᱚᱥᱛᱷᱟ ᱮᱠᱟᱞᱜᱮ ᱵᱟᱹᱱᱩᱜ ᱟᱠᱟᱫᱟ ᱢᱟᱱᱮ ᱡᱟᱦᱟᱸ ᱦᱚᱛᱮᱡ ᱛᱮ ᱜᱤᱫᱽᱨᱟᱹ ᱠᱚ ᱡᱳᱫᱤᱭᱳ ᱢᱚᱱᱮ ᱛᱟᱦᱮᱱ ᱠᱟᱱ ᱛᱟᱠᱚᱣᱟ ᱠᱤᱱᱛᱩ ᱵᱟᱝ ᱠᱚ ᱤᱭᱟᱹ ᱫᱟᱲᱮᱭᱟᱜ ᱠᱟᱱᱟ ᱟᱪᱪᱷᱟ ᱢᱚᱱᱮᱨ ᱢᱚᱛᱚᱱ ᱠᱟᱛᱮᱫ ᱫᱚ ᱵᱟᱝ ᱦᱩᱭᱩᱜ ᱠᱟᱱᱟ
ᱴᱷᱤᱠ ᱜᱮᱢ ᱢᱮᱱ ᱠᱟᱫᱟ ᱪᱮᱫᱟᱜ ᱵᱟᱝᱢᱟ ᱱᱚᱰᱮ ᱡᱟᱦᱟᱸ ᱞᱮᱠᱟᱧ ᱢᱮᱱᱠᱮᱜ ᱢᱮᱥ ᱨᱮ ᱛᱟᱦᱮᱱ ᱛᱚ ᱟᱨ ᱡᱚᱛᱚ ᱜᱤᱫᱟᱹᱨ ᱛᱚ ᱢᱮᱥ ᱨᱮ ᱛᱟᱦᱮᱱ ᱠᱚᱨᱛᱮ ᱜᱮᱞᱮ ᱟᱢ ᱠᱟᱹᱣᱰᱤ ᱞᱟᱜᱟᱜ ᱟᱥᱮ ᱛᱚ ᱥᱟᱱᱟᱢ ᱜᱤᱫᱟᱹᱨ ᱫᱚ ᱟᱨ ᱥᱟᱱᱟᱢ ᱚᱲᱟᱜ ᱦᱚᱲ ᱫᱚ ᱵᱟᱠᱚ ᱥᱚᱢᱟᱱ ᱛᱟᱵᱚᱱᱟ ᱪᱮ ᱚᱠᱚᱭ ᱫᱚ ᱨᱮᱸᱜᱮᱡ ᱚᱲᱟᱜ ᱠᱷᱚᱱ ᱚᱠᱚᱭ ᱫᱚ- ᱤᱱᱠᱟᱹ ᱠᱤᱪᱷᱩ ᱠᱚ ᱮᱢ ᱫᱟᱲᱮᱼᱟ ᱦᱚᱭᱝᱠᱟ ᱟᱨ ᱪᱮᱫ ᱡᱟᱦᱟᱸᱭᱟᱜ ᱟᱨ ᱪᱮᱫ ᱵᱟᱠᱚ ᱠᱩᱲᱟᱹᱣ ᱫᱟᱲᱮᱭᱟᱜ ᱠᱟᱱᱟ ᱩᱱᱠᱩ ᱩᱱᱠᱩ ᱫᱚ ᱚᱠᱟ ᱞᱮᱠᱟ ᱛᱮᱠᱚ ᱛᱟᱦᱮᱱᱟ ᱱᱚᱝᱠᱟ ᱨᱮᱫᱚ ᱟᱨ ᱚᱱᱟ ᱦᱚᱛᱮᱡ ᱛᱮ ᱢᱟᱱᱮ ᱚᱞᱚᱜ ᱯᱟᱲᱦᱟᱣ ᱦᱚᱸ ᱢᱟᱱᱮ ᱤᱭᱟᱹᱜ ᱠᱟᱱ ᱛᱟᱠᱚᱣᱟ ᱢᱟᱱᱮ ᱮᱸᱴᱠᱮᱴᱚᱬᱮ ᱦᱩᱭᱩᱜ ᱠᱟᱱ ᱛᱟᱠᱚᱣᱟ ᱡᱟᱨ ᱠᱟᱨᱚᱱᱮ ᱧᱮᱞᱚᱜ ᱠᱟᱱᱟ ᱱᱤᱛ ᱱᱤᱭᱟᱹ ᱧᱮᱞᱚᱜ ᱠᱟᱱᱟ ᱜᱚᱝᱠᱮ ᱱᱚᱝᱠᱟ ᱟᱭᱢᱟ ᱯᱟᱹᱴᱷᱩᱣᱟ ᱜᱮᱡ ᱤᱠᱟᱹᱣ ᱠᱟᱱᱟ ᱢᱟᱱᱮ ᱯᱟᱲᱦᱟᱜ ᱯᱟᱲᱦᱟᱜ ᱛᱩᱞᱩᱡ ᱟᱨ ᱪᱮᱫ ᱚᱲᱟᱜ ᱨᱮ ᱚᱱᱠᱟᱱ ᱡᱟᱦᱟᱱᱟᱜ ᱮᱴᱠᱮᱴᱚᱬᱮ ᱦᱚᱛᱮᱡ ᱛᱮ ᱠᱟᱹᱣᱰᱤ ᱵᱟᱠᱚ ᱮᱢ ᱫᱟᱲᱮᱭᱟᱜ ᱠᱟᱱᱟ ᱱᱚᱣᱟ ᱦᱚᱛᱮᱡ ᱛᱮ ᱧᱮᱞᱚᱜ ᱠᱟᱱᱟ ᱠᱟᱹᱢᱤ ᱠᱚ ᱪᱟᱞᱟᱜ ᱠᱟᱱᱟ᱾ ᱛᱚ ᱠᱟᱹᱢᱤ ᱠᱚ ᱪᱟᱞᱟᱜ ᱠᱟᱱᱟ ᱱᱚᱝᱠᱟ ᱡᱮ ᱵᱟᱭᱨᱮ ᱠᱟᱹᱢᱤ ᱠᱚ ᱪᱟᱞᱟᱜ ᱠᱟᱱᱟ ᱟᱫᱚ ᱵᱟᱭᱨᱮ ᱠᱟᱹᱢᱤ ᱚᱱᱮ ᱡᱮ ᱢᱤᱫ ᱫᱷᱟᱣᱮ ᱪᱟᱞᱟᱣᱱᱟᱭ ᱥᱮ ᱛᱚ ᱤᱱᱟᱹ ᱛᱟᱭᱚᱢ ᱟᱡᱼᱮ ᱢᱚᱱᱮᱭᱮᱫᱟᱭ ᱡᱮ ᱟᱨᱦᱚᱸ ᱫᱚᱦᱲᱟ ᱜᱟᱲᱛᱮ ᱤᱧ- ᱵᱷᱩᱨᱛᱤ ᱨᱩᱣᱟᱹᱲᱚᱜᱼᱟ ᱤᱭᱟᱹ ᱠᱚᱞᱮᱡᱽ ᱨᱮ ᱥᱮ ᱤᱭᱩᱱᱤᱵᱷᱟᱨᱥᱤᱴᱤ ᱨᱮ ᱢᱮᱱᱠᱷᱟᱱ ᱟᱫᱚ ᱚᱱᱮ ᱡᱮ ᱢᱤᱫ ᱫᱷᱟᱣ ᱠᱟᱹᱣᱰᱤ ᱠᱟᱢᱟᱣᱮ ᱥᱮᱬᱟ ᱠᱮᱫ ᱤᱱᱟᱹ ᱛᱟᱭᱱᱚᱢ ᱫᱚ ᱟᱫᱚ ᱱᱚᱣᱟ ᱨᱩᱣᱟᱹᱲ ᱦᱤᱡᱩᱜ ᱱᱚᱣᱟ ᱥᱮᱪᱮᱫ ᱞᱟᱭᱤᱱ ᱨᱮ ᱨᱩᱣᱟᱹᱲ ᱦᱤᱡᱩᱜ ᱫᱚ ᱮᱠᱴᱩ ᱟᱸᱷᱟᱴ ᱜᱮᱭᱟ ᱟᱨ ᱪᱮᱫ ᱢᱚᱱᱮ ᱠᱟᱛᱮᱜ ᱦᱚᱸ ᱢᱟᱱᱮ ᱢᱤᱫ ᱫᱷᱟᱣ ᱢᱟᱱᱮ ᱠᱟᱹᱣᱰᱤ ᱤᱱᱠᱟᱢ ᱥᱮᱬᱟ ᱞᱮᱱᱠᱷᱟᱱ ᱫᱚ ᱤᱱᱟᱹ ᱛᱟᱭᱱᱚᱢ ᱫᱚ ᱟᱫᱚ ᱯᱟᱲᱦᱟᱜ ᱥᱮᱫ ᱫᱚ ᱢᱚᱱᱮ ᱵᱟᱭ ᱚᱨᱟ ᱦᱳᱭᱥᱮ ᱜᱚᱝᱠᱮ
ᱦᱮᱸ ᱟᱫᱚ ᱱᱚᱝᱠᱟ ᱵᱤᱥᱚᱭ ᱜᱮ ᱦᱩᱭᱩᱜ ᱠᱟᱱᱟ ᱱᱚᱝᱠᱟ ᱢᱟᱱᱮ ᱥᱮᱪᱮᱫ ᱫᱚ ᱥᱟᱹᱨᱤᱜᱮ ᱟᱡᱮ ᱟᱸᱡᱷᱟᱴ ᱱᱤᱭᱟᱹ ᱢᱩᱦᱩᱨᱛ ᱨᱮ ᱟᱸᱡᱷᱟᱴ ᱛᱮ ᱟᱸᱡᱷᱟᱴ ᱛᱟᱞᱟ ᱛᱮᱜᱮ ᱢᱟ ᱡᱟᱦᱟᱸ ᱛᱤᱱᱟᱹᱜ ᱯᱟᱹᱴᱷᱩᱣᱟᱹ ᱠᱚ ᱢᱮᱱᱟᱜ ᱠᱚᱣᱟ ᱥᱮ ᱦᱮᱸ ᱡᱚᱛᱚ ᱦᱚᱲᱟᱜ ᱜᱮ ᱱᱚᱣᱟ ᱥᱚᱢᱚᱥᱥᱟ ᱦᱩᱭᱩᱜ ᱠᱟᱱᱟ ᱟᱫᱚ ᱡᱚᱛᱚ ᱠᱷᱚᱱ ᱦᱚᱜᱼᱚᱭ ᱱᱤᱭᱟᱹ ᱠᱤᱪᱷᱩ ᱢᱟ ᱱᱤᱛᱚᱜ ᱫᱚ ᱦᱚᱭᱛᱳ ᱤᱭᱟᱹ ᱱᱚᱰᱮ ᱥᱚᱨᱠᱟᱨ ᱠᱚᱠᱚ ᱵᱚᱫᱚᱞ ᱟᱠᱟᱱᱟ ᱱᱩᱠᱩ ᱠᱚ ᱪᱮᱫ ᱞᱮᱠᱟ ᱤᱭᱟᱹ ᱯᱟᱱᱛᱷᱟ ᱠᱚ ᱦᱟᱛᱟᱣᱟ ᱚᱱᱟ ᱫᱚ ᱱᱩᱠᱩᱣᱟᱜ ᱥᱚᱨᱠᱟᱨᱟᱜ ᱵᱮᱯᱟᱨ ᱠᱟᱱᱟ ᱠᱤᱱᱛᱩ ᱡᱚᱛᱚᱠᱷᱚᱡ ᱚᱥᱩᱵᱤᱫᱷᱟ ᱚᱱᱟ ᱦᱳᱥᱴᱮᱞ ᱵᱟᱝ ᱦᱚᱛᱮᱡ ᱛᱮ ᱢᱟᱱᱮ ᱮᱻ ᱢᱟᱹᱡᱟᱹᱨᱤ ᱴᱟᱭᱤᱯ ᱨᱮᱱ ᱥᱮ ᱨᱮᱸᱜᱮᱡ ᱚᱲᱟᱜ ᱨᱮᱱ ᱜᱤᱫᱽᱨᱟᱹ ᱠᱚᱫᱚ ᱵᱤᱥᱮᱥ ᱠᱚᱨᱮ ᱚᱱᱟ ᱥᱤᱠᱷᱱᱟᱹᱛ ᱠᱷᱚᱱ ᱫᱚᱠᱚ ᱥᱟᱦᱟ ᱞᱮᱠᱟ ᱦᱚᱸᱠᱚ ᱥᱟᱦᱟᱭᱮᱱᱟ ᱢᱟᱱᱮ ᱡᱚᱠᱷᱚᱱ ᱜᱮ ᱵᱷᱟᱜ ᱵᱷᱟᱹᱜᱤ ᱧᱚᱜᱼᱮ ᱯᱟᱲᱦᱟᱜᱼᱟ ᱮᱵᱚᱝ ᱵᱷᱟᱹᱜᱤ ᱤᱥᱠᱩᱞ ᱨᱮ ᱯᱟᱲᱦᱟᱜ ᱪᱟᱱᱥ ᱮ ᱧᱟᱢᱟ ᱟᱫᱚ ᱩᱱᱤ ᱫᱚ ᱦᱟᱸᱜ ᱥᱟᱺᱜᱤᱧ ᱧᱚᱜ ᱨᱮ ᱡᱩᱫᱤ ᱯᱟᱲᱟᱜ ᱠᱟᱱ ᱛᱟᱭᱟ ᱤᱥᱠᱩᱞᱴᱟᱜ ᱛᱟᱦᱚᱞᱮ ᱠᱷᱟᱱ ᱫᱚ ᱦᱟᱸᱜ ᱚᱸᱰᱮ ᱚᱱᱮ ᱡᱮ ᱦᱤᱡᱩᱜ ᱥᱮᱱᱚᱜ ᱥᱮ ᱚᱸᱰᱮᱱᱟᱜ ᱛᱟᱦᱮᱱᱟ ᱠᱷᱚᱨᱪᱟ ᱟᱨ ᱦᱚᱸᱜᱼᱚᱭ ᱛᱚ ᱦᱳᱥᱴᱮᱞ ᱵᱮᱵᱚᱥᱛᱷᱟ ᱵᱟᱹᱱᱩᱜ ᱟᱠᱟᱫᱟ ᱛᱟᱦᱚᱞᱮ ᱡᱟᱨ ᱯᱷᱚᱞᱮ ᱟᱭᱟᱜ ᱡᱟᱦᱟᱸ ᱢᱤᱫᱴᱮᱱ ᱢᱟᱱᱚᱥᱤᱠᱚᱛᱟ- ᱛᱟ ᱥᱤᱠᱷᱱᱟᱹᱛ ᱨᱮᱱᱟᱜ ᱛᱟᱦᱮᱸ ᱠᱟᱱ ᱛᱟᱭᱟ ᱚᱱᱟ ᱠᱤᱱᱛᱩ ᱵᱟᱹᱭ ᱵᱟᱹᱭᱛᱮ ᱨᱚᱪᱚᱫᱚᱜ ᱠᱟᱱ ᱛᱟᱠᱚᱣᱟ ᱟᱫᱚ ᱱᱚᱝᱠᱟ ᱠᱟᱛᱮᱫ ᱜᱮ ᱱᱤᱛᱚᱜ ᱠᱤᱪᱷᱩ ᱠᱤᱪᱷᱩ ᱜᱤᱫᱽᱨᱟᱹ ᱦᱚᱸᱚ ᱱᱚᱣᱟ ᱚᱵᱛᱷᱟ ᱨᱮᱠᱚ ᱯᱟᱲᱟᱜ ᱠᱟᱱᱟ ᱡᱟᱨ ᱯᱷᱚᱞᱮ ᱵᱟᱭᱨᱮ ᱫᱤᱥᱚᱢ ᱦᱚᱸ ᱠᱟᱹᱢᱤ ᱠᱚ ᱪᱟᱞᱟᱜ ᱠᱟᱱᱟ ᱵᱟᱭᱨᱮ ᱦᱩᱸ ᱵᱟᱭᱨᱮ ᱯᱚᱱᱚᱛ ᱠᱚᱦᱚᱸ
ᱦᱳᱭ ᱦᱳᱭ ᱚᱱᱟᱛᱮ ᱪᱮᱫ ᱪᱤᱠᱟᱹᱜ ᱠᱟᱱᱟ ᱜᱚᱢᱠᱮ ᱢᱟᱱᱮ ᱟᱵᱚ ᱢᱟᱱᱮ ᱥᱮᱪᱮᱫ ᱨᱮᱱᱟᱜ ᱦᱟᱨ ᱠᱚᱢ ᱪᱟᱞᱟᱜ ᱠᱟᱱᱟ ᱜᱤᱫᱽᱨᱟᱹ ᱠᱚ ᱚᱱᱠᱟ ᱠᱚ ᱠᱚᱢ ᱪᱟᱞᱟᱜ ᱠᱟᱱᱟ ᱵᱟᱹᱭ ᱵᱟᱹᱭᱛᱮ ᱟᱞᱮ ᱤᱧ ᱡᱮᱞᱮᱠᱟᱧ ᱢᱮᱱᱟ ᱡᱮ ᱟᱞᱮ ᱟᱞᱮ ᱵᱮᱪᱜᱮ ᱢᱟᱪᱮᱫ ᱱᱚᱝᱠᱟ ᱜᱤᱫᱽᱨᱟᱹᱞᱮ ᱛᱟᱦᱮᱸᱜ ᱠᱟᱱᱟ ᱩᱱ ᱚᱱᱟ ᱢᱩᱫᱽᱨᱮ ᱟᱭᱢᱟ ᱜᱤᱫᱽᱨᱟᱹ ᱜᱮ ᱧᱮᱞᱚᱜ ᱠᱟᱱᱟ ᱡᱮ ᱵᱟᱹᱜᱤᱭᱟ ᱠᱟᱫᱟ ᱠᱚ ᱢᱟᱱᱮ ᱠᱚᱨᱮ ᱫᱚ ᱦᱚᱭ ᱛᱚ ᱚᱲᱟᱜ ᱨᱮᱱᱟᱜ ᱚᱱᱮ ᱚᱱᱠᱟᱱ ᱡᱟᱦᱟᱱ ᱮᱴᱠᱮᱴᱚᱬᱮ ᱟᱨ ᱚᱠᱚᱭ ᱫᱚ ᱦᱳᱭᱛᱳ ᱚᱱᱠᱟᱱ ᱜᱟᱭᱤᱰ ᱮᱠᱟᱶᱰᱤ ᱮᱸᱴᱠᱮᱴᱚᱲᱮ ᱱᱚᱝᱠᱟ ᱱᱚᱝᱠᱟ ᱠᱟᱛᱮᱜ ᱢᱟᱱᱮ ᱟᱭᱢᱟ ᱯᱟᱹᱴᱷᱩᱣᱟᱹ ᱜᱮᱠᱚ ᱠᱚᱢ ᱠᱟᱱᱟᱱ ᱛᱟᱞᱮᱭᱟ ᱛᱚ ᱚᱱᱮ ᱚᱱᱠᱟ ᱦᱩᱭᱩᱜ ᱠᱟᱱᱟ ᱟᱨ ᱪᱮᱫ ᱚᱢᱠᱮ ᱮᱢᱟᱱ ᱟᱨ ᱱᱤᱛᱳᱜ ᱱᱚᱣᱟ ᱦᱚᱥᱴᱮᱞ ᱵᱮᱵᱚᱥᱛᱟ ᱵᱟᱝᱠᱚ ᱪᱟᱹᱞᱩ ᱞᱮᱠᱷᱟᱱ ᱛᱟᱦᱞᱮ ᱠᱷᱟᱱ ᱫᱚ ᱮᱴᱠᱮᱴᱚᱬᱮ ᱫᱚ ᱮ ᱠᱟᱱ ᱜᱮᱭᱟ ᱦᱟᱸᱜ ᱫᱟᱜ ᱵᱟᱝᱢᱟ ᱦᱚ ᱚᱝᱠᱟ ᱡᱚᱛᱚ ᱦᱚᱲ ᱛᱚ ᱟᱨ